ᱦᱮᱞᱳ,
ᱜᱚᱝᱠᱮ ᱵᱟᱝ ᱫᱚ ᱱᱮᱴᱳᱣᱟᱨᱠ ᱯᱨᱚᱵᱞᱮᱢᱚᱜ ᱠᱟᱱ ᱛᱟᱵᱮᱱᱟ ᱟᱹᱵᱤᱱᱟᱜ ᱥᱮ ᱟᱞᱤᱧᱟᱜ ᱵᱟᱞᱤᱧ ᱵᱩᱡ ᱫᱟᱲᱭᱟᱜ ᱠᱟᱱᱟ ᱢᱮᱱᱠᱷᱟᱱ ᱨᱚᱲ ᱠᱚ ᱵᱟᱵᱮᱱ ᱟᱸᱡᱚᱢᱫᱟ ᱪᱤ ᱪᱮᱫ ᱛᱮ
ᱦᱮᱞᱳᱣ
ᱦᱮᱞᱳᱣ ᱦᱮᱞᱳᱣ
ᱟᱸᱡᱚᱢ ᱫᱟᱵᱮᱱ
ᱨᱚᱲ ᱟᱸᱡᱚᱢᱚᱜ ᱠᱟᱱᱟ ᱟᱹᱞᱤᱧᱟᱜ?
ᱟᱸᱡᱚᱢᱚᱜ ᱠᱟᱱᱟ᱾
ᱢᱟᱱᱮ ᱨᱚᱲ ᱠᱚ ᱵᱟᱵᱮᱱ ᱟᱸᱡᱚᱢᱫᱟ ᱢᱟᱱᱮ ᱰᱤᱥᱴᱟᱵᱚᱜ ᱠᱟᱱᱟ ᱦᱚᱭᱛᱳ ᱟᱵᱤᱱᱟᱜ ᱜᱮ ᱥᱮ ᱟᱹᱞᱤᱧ ᱦᱚᱸ ᱵᱟᱹᱞᱤᱧ ᱵᱟᱰᱟᱭᱟ ᱢᱮᱱᱠᱷᱟᱡ ᱟᱵᱮᱱᱟᱜ ᱨᱚᱲ ᱫᱚᱞᱤᱧ ᱟᱸᱡᱚᱢᱫᱟ ᱟᱹᱞᱤᱧᱟᱜ ᱨᱚᱲ ᱦᱚ ᱵᱟᱵᱮᱱ ᱟᱸᱡᱚᱢᱫᱟ
ᱮᱸᱦᱮᱸ
ᱥᱮ ᱟᱹᱞᱤᱧᱟᱜ ᱨᱚᱲ ᱵᱟᱝᱵᱤᱱ ᱟᱸᱡᱚᱢᱫᱟ ᱟᱵᱤᱱ᱾
ᱟᱹᱞᱤᱧ ᱛᱚ ᱮᱢᱱᱤ ᱴᱟᱣᱟᱨ ᱡᱟᱭᱜᱟ ᱨᱮᱜᱮ ᱢᱮᱱᱟᱜ ᱞᱤᱧᱟ ᱵᱷᱟᱜᱮ ᱡᱟᱭᱜᱟ ᱨᱮᱜᱮ ᱟᱸᱡᱚᱢᱚᱜ ᱠᱟᱱᱟ ᱦᱟᱞᱠᱟ ᱦᱟᱞ
ᱚᱲᱟᱜ ᱵᱷᱤᱛᱨᱤ ᱵᱟᱝ ᱟᱸᱡᱚᱢᱟᱜ ᱠᱟᱱᱟ ᱚᱱᱟ ᱠᱦᱟᱹᱛᱤᱨ ᱛᱮ
ᱦᱟᱞᱠᱟ ᱦᱟᱞᱠᱟ ᱟᱸᱡᱚᱢᱚᱜ
ᱵᱟᱹᱲᱛᱤ ᱟᱸᱡᱚᱢᱚᱜ ᱛᱟᱱᱟ ᱯᱷᱳᱱ ᱫᱟᱲᱮ ᱠᱷᱚᱱ ᱵᱟᱹᱲᱛᱤ ᱟᱸᱡᱚᱢᱚᱜᱼᱟ᱾
ᱚᱠᱟᱨᱮ ᱢᱮᱱᱟᱜ ᱵᱮᱱ ᱛᱷᱚ ᱟᱵᱚᱱ ᱚᱲᱟᱜ ᱨᱮ ᱵᱟᱹᱱᱩᱢᱟ?
ᱦᱮᱸ ᱚᱲᱟᱜ ᱨᱮᱜᱮ ᱢᱮᱱᱟᱜ ᱞᱤᱧᱟ ᱟᱹᱞᱤᱧ ᱫᱚ᱾
ᱴᱟᱣᱟᱨ ᱞᱟᱛᱟᱨ ᱨᱮ ᱫᱩᱲᱩᱵᱽ ᱠᱚᱜ ᱵᱮᱱ᱾
ᱦᱚᱱ
ᱟᱞᱤᱧ ᱫᱚ ᱴᱟᱣᱟᱨ ᱞᱟᱛᱟᱨ ᱨᱮᱜᱮ ᱢᱮᱱᱟᱜ ᱞᱤᱧᱟ᱾
ᱴᱟᱣᱟᱨ ᱨᱮ ᱞᱟᱛᱟᱨ ᱨᱮ ᱢᱮᱱᱟᱜ ᱵᱮᱱ ᱨᱮᱦᱚᱸ ᱟᱫᱚ ᱟᱹᱞᱤᱧᱟᱜ ᱴᱟᱨ ᱪᱤᱞᱤ ᱰᱤᱥᱴᱟᱵᱮᱫ ᱞᱤᱧᱟ ᱴᱟᱣᱟᱨ ᱥᱩᱨ ᱧᱚᱜ ᱨᱮᱜᱮ ᱢᱮᱱᱟᱜ ᱞᱤᱧᱟ ᱞᱟᱛᱟᱨ ᱨᱮᱫᱚ ᱵᱟᱝ ᱨᱮᱦᱚᱸ ᱛᱟᱦᱚᱞᱮ ᱫᱚ ᱴᱷᱤᱠᱴᱷᱟᱠ ᱴᱟᱣᱟᱨ ᱰᱤᱥᱴᱟᱵ ᱫᱟᱭ ᱵᱟᱹᱞᱤᱧ ᱞᱟᱹᱭ ᱫᱟᱲᱮᱭᱟᱜ ᱠᱟᱱᱟ ᱯᱟᱪᱮᱫ ᱯᱷᱳᱱ ᱠᱚᱦᱚ ᱵᱟᱹᱲᱤᱡ ᱴᱟᱹᱲᱤᱡ ᱠᱟᱱ ᱛᱟᱦᱚᱞᱮ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱫᱚ
ᱩᱸᱦᱩᱸ ᱱᱚᱣᱟ ᱫᱚ ᱚᱠᱚ ᱤᱭᱟᱹ ᱥᱤᱥᱴᱮᱢ ᱫᱚ ᱵᱟ ᱤᱱᱴᱮᱨᱱᱮᱴ ᱥᱤᱥᱴᱮᱢ ᱥᱮ᱾
ᱚᱱᱟ ᱠᱚᱫᱚ ᱩᱱᱟᱹᱜ ᱵᱟᱹᱞᱤᱧ ᱵᱟᱲᱟᱭ ᱴᱷᱤᱠ ᱪᱮᱫᱠᱟᱱ ᱥᱤᱥᱴᱮᱢ ᱠᱟᱱᱟ ᱟᱫᱚ
ᱦᱩᱸ
ᱯᱷᱚᱱ ᱨᱮ ᱠᱟᱢᱤ ᱦᱩᱭᱩᱜ ᱠᱟᱱᱟ ᱚᱱᱟᱜᱮ
ᱦᱩᱸ ᱠᱷᱟᱹᱞᱤ ᱱᱤᱪᱷᱚᱞ ᱡᱟᱭᱜᱟ ᱨᱮᱠᱷᱟᱡ ᱵᱟᱜᱤᱭᱟ᱾
ᱦᱳᱭ ᱦᱳᱭ ᱱᱚᱛᱮ ᱫᱚᱯ ᱡᱮᱡᱟᱨ ᱪᱮᱫ ᱠᱚ ᱞᱮᱯ ᱟᱨ ᱛᱷᱟᱞᱮ ᱟᱯᱮ ᱫᱚ ᱵᱤᱨ ᱫᱤᱥᱚᱢ ᱥᱮ ᱵᱤᱞ ᱢᱟᱱᱮ ᱵᱤᱞᱟᱹᱛ ᱫᱤᱥᱚᱢ ᱠᱟᱱᱟ ᱯᱮ?
ᱦᱮᱰᱯᱷᱳᱱ ᱵᱟᱵᱮᱱ ᱵᱮᱵᱚᱦᱟᱨ ᱞᱮᱠ ᱞᱮᱠᱷᱟᱡ ᱠᱤᱪᱷᱩ ᱫᱚᱭ ᱟᱸᱡᱚᱢ ᱠᱮᱭᱟᱢ᱾
ᱦᱚ ᱢᱮᱱᱫᱟᱹᱞᱤᱧ ᱟᱢ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱤᱧ ᱫᱚ ᱚᱱᱮ ᱤᱭᱟᱹ ᱫᱷᱟᱲ ᱫᱤᱥᱚᱢ᱾
ᱦᱚ ᱚᱱᱟᱫᱚ ᱚᱠᱟᱥᱮᱡ ᱠᱟᱱ ᱚᱱᱟᱫᱚ?
ᱫᱷᱟᱲ ᱫᱤᱥᱚᱢ ᱵᱚᱞᱛᱮ ᱱᱤᱭᱟᱹ ᱤᱭᱟᱹ ᱥᱮᱫ ᱵᱟᱹᱠᱩᱲᱟ᱾
ᱚ, ᱵᱤᱨ ᱠᱚᱫᱚ ᱵᱟᱹᱱᱩᱜᱼᱟ ᱛᱚ ᱵᱟᱝ?
ᱦᱩᱸ
ᱢᱮᱱᱫᱟ ᱵᱤᱨ ᱛᱷᱟᱞᱮ ᱫᱚ ᱵᱟᱱᱩᱜᱼᱟ ᱟᱯᱮ ᱥᱮᱫ ᱫᱚ?
ᱪᱮᱢ ᱞᱟᱹᱭᱫᱟ?
ᱢᱮᱱᱫᱟᱹᱞᱤᱧ ᱵᱤᱨ ᱫᱚ ᱵᱟᱹᱱᱩᱜᱼᱟ ᱛᱚ ᱟᱯᱮ ᱥᱮᱫ ᱫᱚ?
ᱵᱤᱨ᱾
ᱦᱳᱭ ᱵᱤᱨ
ᱪᱮᱫ ᱵᱮᱱ ᱞᱟᱹᱭ ᱫᱟ ᱵᱤᱨᱠᱚ?
ᱦᱳᱭ ᱜᱚᱝᱠᱮ ᱵᱤᱨ ᱠᱚᱜᱮᱞᱤᱧ ᱞᱟᱹᱭ ᱫᱟ ᱵᱤᱨ ᱠᱚ ᱜᱮ᱾
ᱠᱟᱹᱴᱤᱡ ᱤᱭᱟᱹ ᱞᱮᱱᱠᱷᱟᱱ ᱟᱫᱚ ᱵᱟᱝ ᱟᱸᱡᱚᱢᱚᱜ-ᱟ
ᱟᱸᱡᱚᱢ ᱫᱚᱞᱤᱧ ᱟᱸᱡᱚᱢ ᱮᱫᱟ ᱟᱫᱚ ᱟᱹᱰᱤ ᱦᱟᱞᱠᱟ ᱞᱤᱧ ᱟᱸᱡᱚᱢᱫᱟ᱾
ᱪᱤᱠᱟ ᱛᱮ ᱟᱢᱚᱢᱚᱜ ᱠᱟᱱᱟ ᱚᱱᱟ ᱫᱚ ᱵᱟᱝ ᱞᱤᱧ ᱞᱟᱹᱭ ᱫᱟᱲᱮᱭᱟᱜ ᱠᱟᱱᱟ᱾
ᱟᱵᱮᱱ ᱟᱡᱚᱢ ᱫᱟᱵᱮᱱ?
ᱦᱮᱸ ᱟᱞᱤᱧ ᱫᱚ ᱠᱞᱤᱭᱟᱨ ᱞᱤᱧ ᱟᱸᱚᱢᱫᱟ ᱨᱚᱲ ᱠᱚᱫᱚ ᱟᱫᱚ ᱟᱹᱞᱤᱧᱟᱜ ᱵᱟᱝ ᱫᱚ ᱴᱟᱣᱟᱨ ᱰᱤᱥᱴᱟᱵ ᱫᱟᱭ ᱯᱷᱳᱱ ᱜᱮ ᱰᱤᱥᱴᱟᱵᱚᱜ ᱠᱟᱱᱟ ᱵᱟᱹᱞᱤᱧ ᱵᱩᱡᱽ ᱫᱟᱲᱮᱭᱟᱜ᱾ ᱚ ᱴᱟᱣᱟᱨ ᱫᱚ ᱯᱷᱩᱞ ᱜᱮ ᱢᱮᱱᱟᱜᱼᱟ ᱟᱫᱚ ᱪᱮᱫ ᱯᱨᱚᱵᱞᱮᱢᱚᱜ ᱠᱟᱱᱟ ᱠᱤᱡᱟᱱᱤ? ᱢᱮᱱᱫᱟ ᱫᱟᱞᱤᱧ ᱴᱟᱣᱟᱨ ᱫᱚ ᱯᱷᱩᱞ ᱜᱮ ᱢᱮᱱᱟᱜᱼᱟ ᱟᱫᱚ ᱪᱮᱫ ᱯᱨᱚᱵᱽᱞᱮᱢᱚᱜ ᱠᱟᱱᱟ᱾
ᱚᱱᱟ ᱜᱮ ᱛᱚ ᱠᱳᱱᱳ ᱥᱚᱢᱚᱭ ᱫᱚ ᱵᱷᱟᱜᱤ ᱜᱮ ᱟᱡᱚᱢᱚᱜ
ᱱᱤᱛᱳᱜ ᱵᱮᱱ ᱟᱡᱚᱢ ᱫᱟᱜ ᱨᱚᱲ?
ᱦᱮᱸ ᱟᱸᱡᱚᱢ ᱫᱟᱹᱞᱤᱧ ᱟᱸᱡᱚᱢ ᱫᱟ᱾
ᱢᱟᱱᱮ ᱟᱥᱛᱮ ᱟᱥᱛᱮ ᱟᱡᱚᱢᱚᱜ ᱠᱟᱱᱟ ᱵᱟᱝ ᱥᱮ?
ᱟᱥᱛᱮ ᱟᱥᱛᱮ ᱵᱮᱱ ᱟᱡᱚᱢ ᱮᱫᱟ?
ᱟᱞᱤᱧᱟᱜ ᱨᱚᱲ ᱟᱥᱛᱮ ᱟᱥᱛᱮ ᱵᱮᱱ ᱟᱡᱚᱢ ᱫᱟᱜ ᱠᱤ ᱚᱱᱟ ᱜᱤᱞᱤᱧ ᱞᱟᱹᱭ
ᱱᱚᱣᱟ ᱨᱮᱱᱟᱜ ᱤᱭᱟᱹ ᱜᱮ ᱤᱭᱟᱹ ᱥᱟᱣᱩᱱᱰ ᱨᱮ ᱜᱮ ᱤᱭᱟᱹ ᱜᱮᱭᱟ ᱥᱞᱳ ᱜᱮᱭᱟ᱾
ᱦᱩᱸ᱾
ᱴᱷᱟᱢ ᱴᱷᱟᱢ ᱵᱟᱝ ᱟᱸᱡᱚᱢᱜ
ᱮᱢᱱᱤ ᱠᱚᱨ ᱨᱮ ᱡᱮ ᱨᱚᱠᱚᱢ ᱟᱡᱚᱢᱜ-ᱟ ᱥᱮ ᱨᱚᱠᱚᱢ ᱫᱚ ᱵᱟᱝ ᱟᱸᱡᱚᱢᱜ
ᱦᱳᱭ᱾ ᱱᱤᱛ ᱫᱚ ᱪᱮᱫ ᱠᱚᱢ ᱜᱢᱤ ᱵᱟᱲᱟᱭ ᱫᱟ?
ᱠᱟᱹᱢᱤ ᱫᱚ ᱱᱤᱛᱚᱜ ᱫᱚ ᱵᱟᱹᱱᱩᱜᱼᱟ᱾ ᱚᱯᱟᱛᱚ ᱛᱮᱦᱮᱧ ᱫᱚ᱾ ᱤᱧ ᱫᱚ ᱯᱷᱤᱨᱤ ᱜᱮ ᱢᱮᱱᱟᱜᱤᱧᱟᱹ᱾
ᱪ ᱠᱚᱫᱚ ᱵᱟᱵᱮᱱ ᱪᱟᱞᱟᱣ ᱟᱠᱟᱱᱟ ᱟᱲᱮ ᱞᱟᱜ ᱠᱚᱫᱚ᱾
ᱨᱚᱦᱚᱭ ᱠᱚᱫᱚ ᱮᱢᱱᱤ ᱤᱭᱟᱹ ᱫᱤᱭᱮ ᱦᱩᱭᱩᱜᱼᱟ᱾ ᱤᱭᱟᱹ ᱠᱚ ᱢᱮᱱᱟᱜ ᱠᱚᱣᱟ ᱢᱩᱱᱤᱥ ᱠᱚ᱾
ᱦᱮᱸ ᱦᱩᱸ᱾
ᱟ ᱫᱚᱠᱟ ᱠᱟᱛᱮ ᱠᱚᱞᱮᱡᱽ ᱵᱮᱱ ᱪᱟᱞᱟᱜ ᱟᱥᱮ ᱠᱚᱞᱮᱡᱽ ᱢᱮᱱᱟᱜᱼᱟ ᱠᱤᱱᱛᱩ ᱨᱚᱵᱤ ᱵᱟᱨ ᱦᱚᱸ᱾
ᱦ ᱠᱷᱟᱹᱤᱨ ᱠᱚᱯᱤ ᱜᱚᱱ ᱦᱩᱭᱪ᱾
ᱯᱚᱨᱠᱷᱟ ᱦᱩᱭ ᱱᱛᱟᱵᱤᱱᱟ?
ᱵᱟᱝ ᱯᱚᱨᱥᱟ ᱫᱚ ᱵᱟᱝ ᱠᱟᱱᱟ᱾
ᱟᱡᱚᱢ ᱫᱟᱢ᱾
ᱦᱮᱸ ᱟᱸᱡᱚᱢᱚᱜ ᱠᱟᱱᱟ ᱢᱮᱱᱫᱟᱞᱤᱧ ᱯᱚᱨᱤᱥᱮᱚᱢᱵᱟ ᱫᱚ ᱟᱹᱣᱨᱤ ᱦᱩᱭᱩᱜᱼᱟ᱾
ᱚ ᱪᱤᱠᱟᱹᱭ ᱫᱟ ᱵᱤᱱ ᱛᱟᱦᱞᱮ ᱱᱤᱛᱚᱜ ᱫᱚ?
ᱚᱲᱟᱜ ᱠᱚᱨᱮ ᱢᱮᱱᱟᱜ ᱞᱤᱧᱟ ᱾ ᱟᱫᱚ ᱠᱟᱹᱢᱤ ᱵᱟᱲᱟ ᱠᱚ ᱪᱮᱫᱠᱟ ᱦᱩᱭᱩᱜᱼᱟ ᱰᱮᱨᱤ ᱠᱟᱛᱮᱜ ᱦᱩᱲᱩ ᱪᱟᱥ ᱠᱟᱛᱮᱫ ᱾
ᱦᱩᱲᱩ ᱨᱚᱦᱚᱭ ᱵᱟᱝ ᱵᱮᱱ ᱪᱟᱜᱼᱟ?
ᱪᱟᱞᱟᱜ ᱟᱹᱞᱤᱧ ᱦᱚᱞᱟ ᱠᱷᱟᱱ ᱠᱟᱹᱴᱤᱡ ᱰᱮᱨᱤ ᱧᱚᱜ ᱱᱤᱛᱚᱜ ᱥᱮᱛᱟᱜ ᱥᱮᱛᱟᱜ ᱵᱟᱹᱞᱤᱧ ᱪᱟᱞᱟᱜᱼᱟ ᱮᱠᱷᱚᱱ ᱾
ᱚᱻ ᱜᱚᱜᱚ ᱛᱟᱠᱚ ᱛᱟᱦᱮᱱ ᱠᱟᱱᱟ ᱪᱮᱫ?
ᱚᱠᱟ ᱥᱮᱫ ᱮ ᱪᱟᱞᱟᱣ ᱟᱠᱟᱱᱟ?
ᱦᱩᱸ ᱾ ᱠᱤᱪᱷᱩ ᱫᱤᱱ ᱠᱷᱚᱡ ᱜᱮ ᱦᱩᱭ ᱥᱟᱹᱛᱚᱜᱼᱟ ᱴᱟᱠᱴᱟᱨ ᱛᱮ ᱥᱤ ᱦᱩᱭᱩᱜ ᱠᱟᱱᱟ ᱛᱚ ᱱᱮᱛᱟᱨ ᱫᱚ ᱾
ᱦᱳᱭ ᱦᱳᱭ ᱾ ᱜᱚᱝᱠᱮ ᱛᱟᱦᱚᱞᱮ ᱟᱵᱮᱱ ᱫᱚ ᱪᱮᱫ ᱠᱚ ᱞᱟᱹᱭᱟ ᱪᱮᱫ ᱯᱟᱛᱟ ᱦᱩᱭᱩᱜᱼᱟ ᱟᱯᱮ ᱥᱮᱫ
ᱯᱟᱛᱟ? ᱯᱟᱛᱟ ᱱᱚᱛᱮ ᱟᱞᱮ ᱥᱩᱨ ᱵᱚᱞᱛᱮ ᱵᱚᱨᱚ ᱯᱟᱛᱟ ᱦᱳᱭᱳᱜᱼᱟ ᱾
ᱵᱚᱨᱚ ᱯᱟᱛᱟ ᱵᱟᱝ?
ᱵᱚᱨᱚ ᱯᱟᱛᱟ ᱥᱤᱢᱞᱟᱹ ᱯᱟᱛᱟ ᱾
ᱦᱳᱭ ᱦᱳᱭ ᱟᱸᱡᱚᱢ ᱫᱚ ᱟᱸᱡᱚᱢ ᱵᱟᱲᱟ ᱦᱩᱭᱩ ᱟᱠᱟᱱᱟ ᱟᱫᱚ ᱪᱟᱞᱟᱣ ᱵᱟᱲᱟ ᱫᱚ ᱵᱟᱝ ᱦᱩᱭᱩ ᱟᱠᱟᱱᱟ ᱾
ᱦᱮᱸ ᱾ ᱯᱟᱛᱟ ᱧᱮᱞ ᱵᱮᱱ ᱪᱟᱞᱟᱜ ᱜᱮᱭᱟ?
ᱪᱟᱞᱟᱣ ᱵᱟᱲᱟ ᱫᱚ ᱵᱟᱝ ᱦᱩᱭ ᱟᱠᱟᱱᱟ ᱯᱟᱛᱟ ᱧᱮᱞ ᱠᱚᱫᱚ ᱾ ᱟᱫᱚ
ᱦᱮᱸ?
ᱛᱚᱠᱷᱚᱱ ᱡᱚᱠᱷᱚᱱ ᱛᱟᱯᱟ ᱦᱩᱭᱩᱜᱼᱟ ᱾
ᱚᱛᱮ ᱱᱚᱣᱟ ᱢᱮᱥ ᱨᱮᱱᱦᱚᱸ ᱾
ᱵᱟᱝ ᱵᱟᱝ ᱾ ᱨᱮᱫᱚ ᱵᱟᱹᱞᱤᱧ ᱪᱟᱞᱟᱣ ᱵᱟᱲᱟ ᱟᱠᱟᱱᱟ ᱵᱩᱨᱩ ᱯᱟᱛᱟ ᱠᱚ ᱦᱩᱭᱩᱜᱼᱟ ᱥᱮ ᱯᱟᱴᱟ ᱵᱤᱸᱰᱟᱹ ᱱᱚᱛᱮ ᱪᱮᱫ ᱵᱚᱨᱚ ᱯᱟᱛᱟ ᱵᱮᱱ ᱢᱮᱱ ᱠᱮᱫᱟ ᱥᱤᱞᱫᱟᱹ ᱯᱟᱛᱟ ᱚᱱᱠᱟ ᱪᱟᱞᱟᱣ ᱵᱟᱲᱟ ᱫᱚ ᱵᱟᱝ ᱦᱩᱭ ᱟᱠᱟᱱᱟ ᱾
ᱚ ᱾ ᱥᱮᱱ ᱵᱟᱲᱟᱣᱟᱜ ᱵᱮᱱ ᱢᱤᱫ ᱵᱟᱨ ᱫᱚ ᱾ ᱰᱟᱹᱝᱜᱩᱣᱟᱹ ᱵᱤᱫᱟᱹᱞ ᱵᱟᱝ ᱵᱤᱱ ᱧᱮᱞ ᱛᱤᱥ ᱵᱮᱱ ᱧᱮᱞᱟ ᱾
ᱮᱠᱷᱟᱱ ᱵᱟᱯᱞᱟ ᱡᱤᱭᱚᱱ ᱪᱮᱫᱠᱟ ᱦᱩᱭᱩᱜᱼᱟ ᱧᱮᱞ ᱛᱚ ᱧᱮᱞ ᱠᱟᱛᱮᱜ ᱫᱚ ᱫᱚᱦᱚ ᱛᱚ ᱵᱟᱝ ᱦᱩᱭ ᱟᱠᱟᱱᱟ ᱾
ᱦᱮᱸ ᱟᱫᱚ ᱚᱱᱟ ᱫᱚ ᱪᱤᱫᱠᱟ ᱢᱮᱱᱟᱜᱼᱟ ᱚᱱᱟ ᱫᱚ ᱵᱟᱝᱵᱮᱱ ᱞᱟᱹᱭ ᱫᱟᱲᱮᱭᱟᱜᱼᱟ ᱛᱚ ᱾
ᱦᱳᱭ ᱦᱳᱭ ᱟᱫᱚ ᱪᱮᱫᱠᱟᱱᱤᱡ ᱮ ᱦᱩᱭᱩᱜᱼᱟ ᱚᱱᱟ
ᱪᱮᱫᱠᱟ ᱦᱩᱭᱩᱜᱼᱟ ᱵᱟᱝ ᱦᱩᱭᱩᱜᱼᱟ ᱚᱱᱟ ᱫᱚ ᱚᱠᱚᱭ ᱦᱚᱸ ᱵᱟᱝ ᱠᱚ ᱞᱟᱹᱭ ᱫᱟᱲᱮᱭᱟᱼᱟ ᱡᱚᱫᱤᱭᱚ
ᱦᱩᱸ ᱾
ᱟᱵᱤᱱ ᱫᱚ ᱵᱤᱱ ᱪᱟᱞᱟᱣ ᱵᱟᱲᱟᱣ ᱟᱠᱟᱱᱟ ᱥᱮ ᱵᱟᱝ?
ᱵᱳᱨᱳ ᱯᱟᱛᱟ ᱢᱤᱫ ᱫᱷᱟᱣ ᱞᱤᱧ ᱥᱮᱱ ᱞᱮᱱᱟ ᱾ ᱛᱟᱨᱯᱚᱨ ᱮᱢᱱᱤ ᱯᱟᱛᱟ ᱪᱷᱟᱛᱟ ᱦᱚ ᱟᱫᱚ
ᱵᱷᱟᱞᱮ ᱜᱮ ᱦᱩᱭᱩᱜ ᱠᱟᱱᱟ ᱛᱚ ᱾
ᱦᱮᱸᱜ?
ᱦᱳᱭ ᱢᱟᱱᱮ ᱪᱮᱫ ᱠᱚ ᱞᱟᱹᱭᱟ ᱵᱚᱨᱚ ᱯᱟᱛᱟ ᱢᱟᱱᱮ ᱵᱷᱟᱞᱮ ᱜᱮ ᱦᱩᱭᱩᱜᱼᱟ ᱵᱟᱝ? ᱦᱚᱲ ᱠᱚ ᱦᱩᱭ ᱦᱤᱡᱩᱜ ᱜᱮᱭᱟ ᱠᱚᱜ ᱜᱮᱭᱟ᱾
ᱵᱚᱨᱚ ᱯᱟᱛᱟ ᱧᱮᱞ?
ᱦᱮᱸ ᱾
ᱵᱟᱢ ᱯᱮ ᱥᱮᱱᱚᱜᱼᱟ ᱚᱲᱟᱜ ᱫᱚ?
ᱥᱮᱱ ᱞᱮᱱᱟᱢ ᱢᱤᱫ ᱫᱷᱟᱣ᱾
ᱵᱟᱝ ᱟᱵᱮᱱ ᱞᱤᱧ ᱠᱩᱞᱤᱭᱮᱫ ᱵᱮᱱᱟ ᱢᱮᱱ ᱵᱚᱨᱚᱯᱟᱛᱟ ᱵᱷᱟᱜᱮ ᱜᱮ ᱦᱩᱭᱩᱜᱼᱟ ᱦᱚᱲ ᱠᱚᱧ ᱪᱟᱞᱟᱜᱼᱟ ᱡᱟᱠᱚᱜ ᱜᱮᱭᱟ?
ᱦᱮᱸ ᱵᱷᱟᱜᱮᱭᱟ ᱵᱷᱟᱜᱮ ᱢᱚᱱᱫᱚ ᱛᱚ ᱩᱱᱟᱹᱜ ᱫᱚ ᱵᱟᱝᱞᱤᱧ ᱵᱩᱡ ᱫᱟᱲᱮᱭᱟᱜᱼᱟ ᱪᱮᱫᱮᱠᱟ ᱦᱩᱭᱩᱜᱼᱟ, ᱤᱧᱦᱚᱸ ᱦᱚᱲ ᱧᱮᱞ ᱪᱟᱞᱟᱜ ᱦᱩᱭᱩᱜ ᱮᱲᱮᱡ ᱥᱮᱨᱮᱧ ᱠᱚᱫᱚᱱᱟ ᱛᱚ ᱮᱱᱮᱡ ᱥᱮᱨᱮᱧ ᱠᱚᱫᱚ ᱩᱱᱟᱹᱜ ᱵᱟᱝ ᱞᱤᱧ ᱵᱟᱲᱟᱭᱟ᱾ ᱪᱮᱫᱠᱟ ᱦᱩᱭᱱᱟ ᱵᱟᱝ ᱦᱩᱭᱱᱟ ᱚᱱᱟ ᱫᱚ ᱡᱟᱦᱟᱸᱭ ᱠᱟᱹᱴᱤᱡ ᱠᱚ ᱵᱟᱲᱟᱭᱟᱠᱚ ᱚᱱᱟ ᱥᱚᱢᱚᱱᱫᱷᱮ ᱟᱨᱠᱤ ᱮᱱᱮᱡ ᱥᱮᱨᱮᱧ ᱠᱚ ᱛᱟᱦᱮ ᱩᱱᱠᱩ ᱠᱚ ᱵᱩᱡ ᱫᱟᱲᱮᱭᱟᱜᱼᱟ ᱥᱤᱠᱷᱟ ᱠᱟᱱᱟ᱾
ᱦᱳᱭ ᱦᱳᱭ ᱦᱳᱭ ᱾
ᱮᱢᱱᱤ ᱦᱚᱲ ᱧᱮᱞ ᱟᱵᱚ ᱟᱵᱚ ᱟᱫᱚ ᱪᱮᱫ᱾ ᱮᱢᱱᱤ ᱦᱚᱲ ᱟᱫ ᱟᱫ ᱫᱚ ᱫᱚᱢᱮ ᱠᱚ ᱦᱚᱞ ᱞᱮᱠᱷᱟᱭ ᱜᱮ ᱞᱟᱹᱭᱟᱧ ᱾
ᱟᱯᱮ ᱥᱮᱫ ᱵᱤᱞ ᱠᱚᱫᱚ ᱵᱟᱹᱱᱩᱜ ᱜᱮᱭᱟ ᱵᱟᱝ ᱥᱮ ᱜᱚᱢᱠᱮ? ᱢᱟᱱᱮ ᱵᱤᱨ ᱠᱚᱫᱚ ᱵᱟᱹᱱᱩᱜ ᱜᱮᱭᱟ ᱛᱚ ᱵᱟᱝ?
ᱦᱮᱸ?
ᱢᱮᱱ ᱫᱤᱧ ᱵᱤᱨ ᱠᱚᱫᱚ ᱛᱟᱞᱮ ᱵᱟᱹᱱᱩᱜᱼᱟ ᱛᱚ?
ᱢᱮᱱ ᱫᱟᱞᱤᱧ ᱵᱤᱨ ᱠᱚᱫᱚ ᱵᱟᱱᱩᱜ ᱟᱛᱚ ᱵᱤᱨ ᱠᱚ?
ᱟᱨ ᱢᱤᱫ ᱫᱷᱟᱣ ᱞᱟᱹᱭ ᱵᱮᱱ ᱥᱮ ᱾
ᱜᱚᱢᱠᱮ ᱢᱮᱱᱫᱟᱞᱤᱧ ᱵᱤᱨ ᱠᱚᱫᱚ ᱦᱮᱱᱟᱜ ᱟᱥᱮ ᱵᱟᱝ ᱛᱟᱦᱚᱞᱮ ᱟᱯᱮ ᱥᱮᱫ ᱫᱚ?
ᱵᱤᱨ ᱠᱚ᱾
ᱦᱳᱭ
ᱪᱮᱫ ᱢᱮᱱ ᱡᱮᱫᱟ ᱵᱤᱨ ᱠᱚ?
ᱵᱤᱨ ᱠᱚ ᱢᱮᱱᱟᱜᱼᱟ ᱥᱮ ᱵᱟᱝ?
ᱵᱤᱨ ᱠᱚᱫᱚ ᱢᱮᱱᱟᱜ ᱫᱚ ᱢᱮᱱᱟᱜᱼᱟ, ᱠᱤᱱᱛᱩ ᱛᱚ ᱠᱟᱪᱷᱟ ᱠᱟᱪᱷᱤ ᱫᱚ ᱵᱟᱝ ᱱᱚᱼᱚᱱᱰᱮ ᱡᱮᱢᱚᱱ ᱤᱭᱟᱹ ᱤᱭᱟᱹ ᱵᱮᱱ ᱵᱟᱲᱟᱭᱟ ᱛᱚ ᱚᱱᱟ ᱵᱷᱟᱨᱚ ᱢᱟᱭᱤᱞ ᱵᱤᱨ ᱴᱷᱮᱱ ᱢᱮᱱᱟᱜ ᱚᱸᱰᱮ᱾ ᱨᱟᱱᱤᱢᱟᱱ ᱥᱮᱫ᱾
ᱦᱳᱭ ᱦᱳᱭ ᱦᱳᱭ᱾ ᱟᱸᱡᱚᱢ ᱠᱟᱫᱟᱞᱤᱧ ᱟᱫᱚ ᱤᱧᱟᱹᱜ ᱧᱮᱞ ᱠᱚᱫᱚ ᱪᱮᱫ ᱞᱮᱠᱟᱱ ᱵᱤᱨ ᱠᱟᱱᱟ᱾
ᱦᱩᱸ
ᱚᱱᱟ ᱟᱯᱮ ᱥᱩᱨ ᱠᱟᱱ ᱜᱮᱭᱟᱥᱮ ᱵᱟᱨᱚ ᱢᱟᱭᱤᱞ ᱵᱤᱨ ᱠᱚᱫᱚ? ᱚᱱᱟ ᱠᱚ ᱨᱟᱱᱤ ᱵᱟ ᱚᱱᱛᱮ᱾
ᱚᱡᱚᱢ ᱵᱟᱲᱟᱣ ᱠᱮᱫᱟᱢ?
ᱟ ᱟᱯᱮ ᱥᱩᱨ ᱜᱮ ᱠᱟᱱᱟ᱾
ᱥᱩᱨ ᱵᱚᱞᱛᱮ ᱴᱷᱤᱠ ᱜᱮ ᱦ ᱢᱳᱴᱟᱢᱩᱴᱤ᱾ ᱫᱚᱥ ᱠᱤᱞᱳᱢᱤᱴᱟᱨ ᱫᱚ ᱦᱩᱭᱼᱟ᱾
ᱚ ᱦᱚ ᱩᱫ ᱯᱩᱴᱟᱹ ᱠᱚᱫᱚ ᱯᱮ ᱡᱚᱢ ᱠᱚᱜᱮᱭᱟ ᱛᱚ᱾
ᱦᱩᱸ ᱡᱚᱢ ᱦᱚᱸ ᱞᱮ ᱢᱚᱡ ᱠᱚᱣᱟ ᱾
ᱚᱱᱠᱟ ᱠᱟᱛᱮ ᱯᱮ ᱚᱲᱟᱜ ᱩᱛᱩ ᱠᱚᱣᱟᱯᱮ ᱥᱮᱲᱟᱜ ᱠᱚᱣᱟᱯᱮ?
ᱦ ᱤᱭᱟᱹ ᱠᱚ ᱱᱮᱛᱟᱨ ᱜᱮᱛᱚ ᱚᱢᱚᱱᱚᱜᱼᱟ ᱵᱟᱝ?
ᱦᱮᱸ ᱟᱫᱚ ᱡᱟᱹᱯᱩᱫ ᱫᱤᱱᱜᱩᱲ ᱫᱚ ᱵᱚᱱᱚᱜᱼᱟ ᱟᱫᱚ᱾
ᱦᱮᱸ᱾
ᱪᱮᱫᱠᱟᱵᱮᱱ ᱡᱚᱢ ᱵᱟᱲᱟ ᱩᱛᱩ ᱠᱚᱵᱮᱱ ᱡᱚᱢ ᱠᱟᱫᱟ ᱥᱮ ᱞᱟᱫ ᱠᱚᱵᱮᱱ ᱡᱚᱢ ᱵᱟᱲᱟᱣ ᱠᱟᱫᱟ?
ᱦᱮᱸ?
ᱠᱟᱛᱮ ᱥᱮ ᱞᱟᱫ ᱠᱟᱛᱮᱫ ᱵᱮᱱ ᱡᱚᱢ ᱵᱟᱲᱟ ᱟᱠᱟᱫᱟ?
ᱮ ᱞᱟᱫ ᱦᱚᱸ ᱦᱳᱭ ᱠᱟᱱᱟ ᱵᱚᱦᱩ ᱠᱤᱪᱷᱩ ᱠᱟᱛᱮ ᱡᱚᱢ ᱦᱩᱭ ᱠᱟᱱᱟ᱾ ᱡᱟᱭᱦᱳᱠ ᱡᱟᱦᱟᱸ ᱠᱚᱠᱚ ᱠᱚᱨᱟᱣᱟ ᱜᱤᱫᱽᱨᱟᱹ ᱠᱚ᱾ ᱪᱚ ᱡᱚᱢ ᱦᱩᱭᱩᱜᱼᱟ ᱠᱟᱹᱴᱤᱡ᱾ ᱴᱩᱠ-ᱴᱟᱠ ᱤᱭᱟᱹ ᱠᱟᱛ ᱡᱚᱢ ᱦᱳᱭ ᱠᱟᱱᱟ᱾ ᱫᱚᱢᱮ ᱠᱷᱩᱵ ᱮᱠᱴᱟ ᱤᱱᱴᱦᱟᱥ ᱤᱭᱟᱹ ᱫᱚ ᱵᱟᱹᱱᱩᱜ ᱚᱱᱟ
ᱵᱟᱝ ᱥᱤᱵᱤᱞ ᱜᱮᱭᱟ᱾
ᱦᱮᱸ ᱩᱛᱩ ᱠᱟᱛᱮᱫ ᱫᱚ ᱢᱚᱴᱟᱢᱩᱴᱤ ᱟᱨ ᱤᱭᱟᱹ ᱥᱟᱸᱣᱛᱮᱚ ᱵᱷᱟᱜᱮ ᱵᱩᱡᱟᱹᱜᱼᱟ᱾ ᱥᱚᱲᱮ ᱥᱟᱶᱛᱮ᱾
ᱥᱤᱵᱤᱞ ᱫᱚ ᱵᱟᱝ ᱥᱤᱵᱤᱞ ᱜᱮᱭᱟ ᱥᱮ ᱪᱮᱫ ᱤᱱᱟᱹ ᱫᱚ?
ᱦᱮᱸ?
ᱢᱟᱱᱮ ᱩᱱᱟᱹᱜ ᱫᱚ ᱵᱟᱝ ᱥᱤᱱᱤᱞ ᱜᱮᱭᱟ ᱥᱮᱪᱮᱫ?